ᱜᱚᱝᱠᱮ ᱡᱚᱦᱟᱨ
ᱦᱮᱸ ᱡᱚᱦᱟᱨ ᱜᱮ ᱨᱚᱲ ᱠᱚ ᱟᱸᱡᱚᱢᱚᱜ ᱠᱟᱱᱟ ᱛᱚ ᱴᱷᱤᱠ ᱴᱷᱟᱠ
ᱛᱚ ᱜᱚᱝᱠᱮ ᱪᱮᱥ ᱦᱮᱸ ᱜᱚᱝᱠᱮ ᱨᱚᱲ ᱠᱚ ᱟᱹᱰᱤ ᱱᱟᱯᱟᱭ ᱜᱮ ᱟᱸᱡᱚᱢᱚᱜ ᱠᱟᱱᱟ ᱱᱟᱯᱟᱭ ᱥᱟᱹᱦᱤᱡ ᱜᱮ ᱟᱞᱤᱧᱭᱟᱜ ᱜᱚᱝᱠᱮ
ᱦᱮᱸ ᱦᱮᱸ ᱱᱟᱯᱟᱭ ᱜᱮ ᱟᱸᱡᱚᱢᱚᱜ ᱠᱟᱱᱟ ᱦᱮᱸ ᱱᱟᱯᱟᱭ ᱜᱮᱭᱟ ᱟᱹᱵᱤᱱ ᱜᱮ ᱪᱮᱫᱮ ᱞᱮᱠᱟ ᱞᱟᱹᱭ ᱵᱤᱱ
ᱟᱹᱞᱤᱧ ᱦᱚᱸ ᱱᱟᱯᱟᱭ ᱜᱮᱭᱟᱞᱤᱧ
ᱟᱪᱪᱷᱟ ᱟᱨ ᱛᱟᱦᱞᱮ ᱡᱚᱢ ᱵᱟᱲᱟ ᱠᱚ ᱦᱩᱭ ᱱᱟ ᱥᱮ ᱵᱟᱝ
ᱡᱚᱢ ᱠᱚᱫᱚ ᱦᱳᱭ ᱟᱠᱟᱱᱟ ᱵᱟᱨᱭᱟ ᱜᱮ ᱛᱚ ᱱᱤᱛᱚᱝ ᱫᱚ ᱟᱯᱟᱛᱛᱚ ᱫᱩᱲᱩᱵ ᱡᱤᱨᱟᱣ ᱦᱩᱭ ᱠᱟᱱᱟ ᱛᱚ ᱠᱟᱹᱢᱤ ᱛᱚ ᱱᱟᱥᱮᱱᱟᱜ ᱫᱟᱭ ᱠᱟᱱᱟ ᱛ ᱟᱞᱮ ᱥᱮ ᱟᱫᱚ ᱚᱱᱟ ᱛᱚ ᱜᱚᱝᱠᱮ ᱟᱯᱮᱥᱮᱫ ᱫᱟᱜ ᱮ ᱠᱟᱱᱟᱭ ᱥᱮ ᱵᱟᱝ-ᱟ
ᱟᱞᱮᱥᱮᱫ ᱚᱱᱮ ᱚᱱᱠᱟ ᱪᱮᱫ ᱤᱧ ᱞᱟᱹᱭᱟ ᱢᱮᱨᱚᱢ ᱵᱷᱲᱠᱟᱹᱣ ᱞᱮᱠᱟᱭ ᱫᱟᱜ ᱮ ᱫᱟᱭ ᱡᱳᱨ ᱫᱚ ᱵᱟᱝ ᱦᱮᱸ ᱦᱮᱸ ᱦᱮᱞᱳ
ᱦᱮᱞᱳ
ᱦᱮᱞᱳ ᱦᱮᱞᱳ ᱵᱟᱝ ᱟᱡᱚᱢᱚᱜ ᱠᱟᱱ ᱛᱟᱹᱞᱤᱧ-ᱟ ᱨᱚᱲ
ᱦᱮᱞᱳ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱦᱮᱞᱳ
ᱜᱚᱝᱠᱮ
ᱦᱮᱞᱳ᱾ ᱦᱮᱸ ᱞᱟᱹᱭ ᱫᱟᱞᱤᱧ ᱨᱚᱲ ᱵᱟᱝ ᱟᱸᱡᱚᱢᱚᱜ ᱠᱟᱱᱟ ᱥᱮ? ᱦᱮᱞᱳ᱾
ᱦᱮᱞᱳ ᱜᱚᱝᱠᱮ ᱟᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱ ᱛᱟᱹᱵᱤᱱᱟ ᱨᱚᱲ᱾
ᱦᱮᱞᱳ᱾
ᱟᱹᱞᱤᱧᱟᱜ ᱨᱚᱲ ᱵᱟᱝ ᱟᱸᱡᱚᱢᱚᱜ ᱠᱟᱱᱟ ᱥᱮᱪᱮᱫ?
ᱦᱮᱞᱳ᱾
ᱦᱮᱞᱳ᱾ ᱦᱮᱞᱳ᱾